ᱦᱮᱞᱳ ᱜᱚᱝᱠᱮ,
ᱦᱮᱸ ᱜᱚᱝᱠᱮ ᱟᱸᱡᱚᱢᱚᱜ ᱠᱟᱱᱟ ᱟᱹᱞᱤᱧᱟᱜ ᱨᱚᱲ?
ᱦᱮᱸ ᱜᱚᱝᱠᱮ ᱟᱡᱚᱢᱚᱜ ᱠᱟᱱᱟ ᱛᱟᱦᱚᱞᱮ ᱮᱸ ᱦᱮᱸ ᱜᱚᱝᱠᱮ ᱱᱤᱛᱚᱜ ᱫᱚ ᱦᱟᱸᱜ ᱱᱟᱯᱟᱭ ᱜᱮ, ᱟᱹᱵᱤᱱ ᱜᱮ ᱚᱠᱟ ᱞᱮᱠᱟ ᱢᱮᱱᱟᱜ ᱵᱤᱱᱟ?
ᱦᱮᱸ ᱟᱹᱞᱤᱧ ᱦᱚᱸ ᱱᱟᱯᱟᱭ ᱵᱟᱲᱟ ᱜᱮᱭᱟ ᱞᱤᱧ,
ᱟᱪᱪᱷᱟ ᱛᱟᱦᱟᱞᱮ ᱚᱲᱟᱜ ᱠᱚ ᱨᱮ ᱚᱲᱟᱜ ᱠᱚ ᱨᱮ
ᱦᱮᱸ ᱚᱲᱟᱜ ᱠᱚᱨᱮ ᱦᱚ ᱠᱚ ᱱᱟᱯᱟᱭ ᱵᱟᱲᱟ ᱜᱮᱭᱟ ᱦᱮᱸ
ᱟᱪᱪᱷᱟ ᱟᱪᱪᱷᱟ ᱛᱟᱦᱞᱮ ᱠᱟᱢᱤ ᱠᱚᱸᱫᱚ ᱦᱟᱜ ᱪᱮᱫ ᱠᱚᱵᱮᱱ ᱠᱟᱢᱤ ᱠᱟᱱᱟ ᱱᱤᱛᱚᱜ ᱫᱚ
ᱠᱟᱢᱤ ᱠᱚᱫᱚ ᱚᱱᱠᱟ ᱱᱟᱜ ᱫᱚ ᱪᱮᱫ ᱦᱚᱸ ᱵᱟᱝ ᱠᱷᱟᱡ ᱚᱲᱟᱜ ᱨᱮ ᱜᱮ ᱴᱩᱠ ᱴᱟᱠᱟ ᱠᱟᱡ ᱥᱤᱢ ᱠᱩᱞᱤᱧ ᱤᱭᱟᱹ ᱟᱠᱟᱫ ᱠᱚᱣᱟ ᱟᱹᱥᱩᱞ ᱟᱠᱟᱫ ᱠᱚᱣᱟ ᱞᱤᱧ ᱚᱱᱟ ᱜᱮ ᱦᱟᱜ ᱠᱷᱟᱱ ᱠᱟᱢᱤ ᱵᱟᱲᱟ ᱫᱚ ᱦᱩᱭᱩᱜ ᱠᱟᱱᱟ
ᱥᱤᱢ ᱫᱚ ᱪᱤᱠᱟᱹ ᱠᱚ ᱟᱹᱥᱩᱞ ᱠᱚᱜᱮᱭᱟ
ᱦᱮᱸ ᱜᱚᱝᱠᱮ ᱥᱤᱢ ᱟᱥᱩᱞ ᱫᱚ ᱱᱚᱝᱠᱟ ᱢᱚᱱᱮ ᱠᱟᱜ ᱵᱤᱱ ᱟᱵᱤᱱ ᱵᱷᱩᱥᱟᱹᱜ ᱵᱤᱱ ᱟᱹᱜᱩ ᱠᱮᱫ ᱠᱤᱱᱟ ᱵᱷᱟᱨᱭᱟ ᱵᱟᱨᱭᱟ ᱥᱟᱺᱰᱤ ᱵᱟᱨᱭᱟ ᱡᱟᱞᱚᱴ ᱟᱫᱚ ᱚᱱᱮ ᱚᱱᱠᱟ ᱠᱟᱛᱮ ᱞᱤᱧ ᱯᱟᱨᱪᱟᱣ ᱠᱟᱜ ᱠᱚᱣᱟ ᱞᱤᱧ ᱫᱚ ᱠᱟᱡ
ᱦᱮᱸ
ᱚᱸᱰᱮ ᱠᱷᱚᱱᱟᱜ ᱜᱮ ᱟᱹᱰᱤ ᱟᱭᱢᱟ ᱠᱚ ᱦᱩᱭᱩᱜ-ᱟ
ᱟᱪᱪᱷᱟ ᱟᱪᱪᱷᱟ ᱚᱱᱟᱰᱮ ᱠᱷᱚᱱᱟᱜ ᱠᱚ ᱵᱟᱹᱲᱛᱤᱜ ᱟ ᱦᱮᱸ ᱵᱟᱝ
ᱦᱮᱸ ᱜᱚᱝᱠᱮ ᱛᱟᱦᱞᱮ ᱟᱵᱤᱱ ᱫᱚ ᱵᱤᱱ ᱤᱭᱟᱹ ᱚᱲᱟᱜ ᱠᱚᱨᱮ ᱫᱚ ᱴᱩᱠ ᱴᱟᱠ ᱫᱚᱵᱮᱱ ᱟᱹᱥᱩᱞ ᱵᱟᱲᱟ ᱟᱠᱟᱫ ᱠᱚᱣᱟ ᱥᱮ ᱵᱟᱝ
ᱦᱳᱭ ᱢᱟᱱᱮ ᱫᱚᱦᱚ ᱠᱟᱜ ᱠᱚᱜᱮᱭᱟᱞᱤᱧ ᱟᱫᱚ ᱫᱚᱢᱮ ᱫᱚ ᱦᱟᱜ ᱵᱟᱱᱩᱜ ᱠᱚᱣᱟ ᱢᱤᱫᱴᱮᱱ ᱜᱮ ᱦᱟᱜ ᱦᱮᱱᱟᱜ ᱟᱠᱟᱫᱤᱭᱟ ᱛᱟᱦᱮᱱᱟᱠᱚ ᱱᱚᱝᱠᱟ ᱜᱚᱡ ᱪᱟᱵᱟᱭᱮᱱᱟ ᱠᱚ ᱟᱨᱠᱤ
ᱦᱮᱸ
ᱦᱩᱸ ᱟᱨ ᱴᱷᱤᱠ ᱴᱷᱟᱠ ᱢᱟᱱᱮ ᱪᱤᱜ ᱠᱟ ᱨᱳᱠ ᱢᱤᱫᱴᱮᱱ ᱦᱮᱡ ᱮᱱᱟ ᱟᱨᱠᱤ
ᱦᱮᱸ ᱚᱱᱟ ᱜᱮ ᱨᱳᱠ ᱠᱚ ᱦᱮᱸ ᱨᱳᱠ ᱜᱚᱡ ᱞᱮᱠᱷᱟᱱ ᱴᱤᱠᱟᱹᱣ ᱫᱟᱨᱟᱢ ᱜᱮᱛᱚ ᱢᱩᱥᱠᱤᱞ ᱠᱟᱱᱟ ᱟᱨ ᱵᱟᱝᱠᱷᱟᱱ ᱱᱤᱛᱚᱜ ᱟᱜ ᱢᱟᱨᱠᱮᱴ ᱨᱮᱫᱚ ᱧᱮᱞᱚᱜ ᱠᱟᱱᱟ ᱡᱮ ᱥᱤᱢ ᱪᱟᱥ ᱞᱮᱠᱷᱟᱱ ᱦᱚ ᱢᱟᱱᱮ ᱵᱷᱟᱜᱤ ᱜᱮ ᱢᱤᱫᱴᱟᱝ ᱯᱨᱚᱯᱷᱤᱴ ᱢᱤᱫᱴᱟᱝ ᱵᱤᱡᱽᱱᱮᱥ ᱞᱟᱹᱭ ᱜᱟᱱᱚᱜ-ᱟ
ᱦᱩ ᱦᱩ
ᱵᱤᱱ ᱪᱟᱥ ᱠᱚᱣᱟ ᱢᱤᱫ ᱢᱤᱫ ᱴᱟᱝ ᱤᱭᱟᱹ ᱢᱤᱫ ᱢᱤᱫ ᱠᱤᱞᱳ ᱫᱟᱢ ᱠᱷᱟᱡ ᱯᱳᱱ ᱥᱟᱭ ᱴᱟᱠᱟ ᱠᱟᱛᱮᱫ ᱟᱠᱷᱟᱡ ᱟᱹᱞᱤᱧ ᱞᱤᱧ ᱧᱟᱢ ᱞᱮᱜ-ᱟ
ᱚ
ᱚᱱᱠᱟ
ᱦᱸ ᱟᱪᱪᱷᱟ
ᱟᱨ ᱛᱟᱦᱚᱞᱮ ᱜᱚᱝᱠᱮ ᱟᱯᱮ ᱥᱮᱫ ᱫᱚ ᱪᱮᱞᱮ ᱠᱚᱯᱮ ᱟᱹᱥᱩᱞ ᱠᱚ ‌ᱜᱮᱭᱟ
ᱱᱚᱛᱮ ᱫᱚ ᱦᱟᱸᱜ ᱜᱮᱰᱮ ᱥᱤᱢ ᱥᱩᱠᱨᱤ ᱢᱮᱨᱚᱢ
ᱟᱪᱪᱷᱟ ᱜᱚᱝᱠᱮ ᱥᱩᱠᱨᱤ ᱪᱟᱥ ᱱᱤᱭᱮ ᱛᱟᱦᱚᱞᱮ ᱠᱟᱹᱴᱤᱡ ᱞᱟᱝ ᱨᱚᱯᱚᱲᱟ ᱦᱮᱸ ᱥᱮ
ᱟᱪᱪᱷᱟ ᱟᱪᱪᱷᱟ ᱦᱮᱸ ᱦᱮᱸ
ᱛᱟᱦᱚᱞᱮ ᱥᱩᱠᱨᱤ ᱫᱚ ᱛᱤᱱ ᱵᱮᱲᱟ ᱡᱚᱢ ᱵᱮᱱ ᱮᱢᱟᱠᱚᱜᱮᱭᱟ
ᱥᱩᱠᱨᱩ ᱫᱚ ᱦᱟᱜ ᱢᱟᱱᱮ ᱯᱮ ᱵᱮᱲᱟ ᱢᱤᱫ ᱫᱷᱟᱣ ᱥᱮᱛᱟᱜ ᱢᱤᱫ ᱫᱷᱟᱣ ᱦᱳᱭ ᱦᱳᱭ ᱥᱮᱛᱟᱜ ᱢᱤᱫ ᱫᱷᱟᱣ ᱛᱤᱠᱤᱱ ᱢᱤᱫ ᱫᱷᱟᱣ ᱟᱨ ᱥᱮ ᱟᱫᱚ ᱟᱭᱩᱵ ᱢᱟᱱᱮ ᱟᱨ ᱛᱤᱠᱤᱱ ᱡᱚᱢ ᱠᱟᱛᱮᱫ ᱟᱫᱚ ᱟᱲᱟᱜ ᱨᱮ ᱦᱟᱜ ᱞᱤᱧ ᱫᱚᱦᱚ ᱜᱮᱭᱟ ᱟᱫᱚ ᱦᱟᱜ ᱫᱟᱬᱟ ᱵᱟᱲᱟᱭᱟ ᱚᱱᱛᱮ ᱨᱮᱜᱮ ᱡᱚᱢᱟᱭ ᱪᱟᱥ ᱠᱚ
ᱟᱪᱷᱟ ᱜᱚᱝᱠᱮ ᱱᱚᱜᱼᱚᱭ ᱡᱮ ᱥᱩᱠ ᱤᱭᱟᱹ ᱥᱩᱠᱨᱤ ᱵᱤᱱ ᱟᱹᱥᱩᱞ ᱟᱠᱟᱫᱮᱭᱟ ᱩᱱᱤ ᱡᱤᱵᱤᱱ ᱟᱲᱟᱜᱮᱭᱟ ᱦᱮᱸ ᱥᱮ ᱟᱲᱟᱜ ᱛᱟᱭᱚᱢ ᱩᱱᱤ ᱢᱟ ᱵᱟᱹᱫᱽ ᱠᱷᱮᱛ ᱨᱮ ᱪᱟᱞᱟᱜ-ᱟᱭ ᱦᱚᱲᱟᱜ ᱦᱟᱱᱟ ᱱᱟᱣᱟᱭ ᱩᱴᱟᱹᱭᱟ ᱚᱱᱠᱟᱱ ᱟᱜ ᱡᱟᱦᱟᱱᱟᱜ ᱵᱟᱭ ᱵᱟᱹᱲᱤᱡ ᱛᱟᱠᱚ ᱜᱮᱭᱟ
ᱟᱫᱚ ᱦᱮᱸ ᱵᱟᱹᱲᱤᱡ ᱫᱚ ᱦᱟᱜ ᱵᱟᱹᱲᱤᱡ ᱜᱮᱭᱟ ᱟᱫᱚ ᱟᱲᱟᱜ ᱫᱚ ᱦᱟᱜ ᱥᱚᱵᱽ ᱥᱚᱢᱚᱭ ᱫᱚ ᱟᱲᱟᱜ ᱫᱚ ᱵᱟᱝ ᱦᱩᱭᱩᱜ-ᱟ ᱢᱤᱫ ᱜᱷᱟᱲᱤᱡ ᱟᱨᱠᱤ ᱟᱨ ᱱᱚᱝᱠᱟ ᱫᱚ ᱵᱮᱥᱤ ᱥᱟᱜᱤᱧ ᱫᱚ ᱦᱟᱜ ᱵᱟᱭ ᱥᱮᱱᱚᱜ-ᱟ ᱥᱮᱱ ᱫᱚ ᱟᱨ ᱠᱷᱚᱛᱤ ᱫᱚ ᱠᱤ ᱦᱟᱜ ᱵᱟᱭ ᱠᱷᱚᱛᱤᱭᱟ ᱠᱷᱚᱛᱤ ᱫᱚ ᱠᱷᱚᱛᱤ ᱜᱮᱭᱟᱭ ᱟᱫᱚ ᱚᱱᱛᱮ ᱫᱚ ᱧᱮᱞᱮ ᱦᱳᱭᱳᱜ-ᱟ ᱧᱮᱞ ᱦᱚᱸ ᱯᱩᱨᱟᱹ ᱢᱟᱱᱮ ᱟᱲᱟᱜ ᱜᱤᱰᱤ
ᱦᱳᱭ ᱚᱱᱠᱟ ᱜᱮ ᱧᱮᱞ ᱟᱠᱟᱱᱟ ᱡᱮ ᱟᱹᱰᱤ ᱟᱭᱢᱟ ᱡᱟᱭᱜᱟ ᱨᱮ ᱱᱚᱝᱠᱟ ᱥᱩ ᱛᱩᱲᱤ ᱠᱚ ᱪᱟᱥ ᱠᱚᱣᱟ ᱟᱨ ᱠᱷᱟᱡ ᱠᱚ ᱟᱲᱟᱜ ᱜᱤᱰᱤ ᱠᱟᱠᱚᱣᱟ᱾ ᱟᱲᱟᱜ ᱞᱮᱠᱚ ᱠᱷᱟᱱ ᱪᱮᱫ ᱦᱚᱲᱟᱜ ᱡᱟᱦᱟᱸ ᱛᱤᱱᱟᱹᱜ ᱩᱱᱟᱹᱜ ᱠᱚᱥᱴᱚ ᱠᱟᱛᱮ ᱟᱵᱟᱫ ᱮ ᱨᱚᱦᱚᱭ ᱠᱟᱜᱼᱟ ᱚᱱᱟ ᱟᱵᱟᱫᱽ ᱫᱚᱠᱟᱱᱡ ᱮ ᱡᱚᱢ ᱛᱟᱠᱚᱣᱟ ᱥᱮ ᱩᱴᱟᱹᱭ ᱛᱟᱠᱚᱣᱟ, ᱛᱤᱱᱟᱹᱜ ᱵᱟᱝ ᱮ ᱡᱚᱢᱟ ᱛᱟᱨ ᱫᱤᱜᱩᱱᱮ ᱞᱚᱥᱠᱟᱱᱟ᱾ ᱟᱫᱚ ᱚᱱᱟ ᱛᱮ ᱦᱮᱡ ᱠᱤᱪᱷᱩᱜᱟᱱ ᱪᱟᱹᱥᱤ ᱫᱚ ᱨᱟᱹᱜᱤᱛᱮ ᱵᱤᱥ ᱠᱚ ᱥᱮ ᱤᱭᱩᱨᱤᱭᱟᱹ ᱫᱟᱜ ᱠᱚ ᱢᱮᱥᱟᱼᱟᱜ ᱠᱮᱭᱟ᱾
ᱦᱩᱸ, ᱦᱳᱭ ᱦᱳᱭ ᱦᱳᱭ ᱢᱮᱥᱟᱣᱟᱜ ᱜᱮᱭᱟ ᱠᱚ᱾
ᱴᱷᱤᱠ ᱟᱪᱷᱮ ᱚᱝᱠᱮ ᱛᱟᱦᱚᱞᱮ ᱟᱵᱟᱨ ᱢᱮᱨᱚᱢ ᱦᱚᱸᱞᱮ ᱪᱟᱥ ᱵᱟᱲᱟ ᱟᱠᱟᱜ ᱠᱚᱣᱟ ᱦᱮᱸᱥᱮ᱾ ᱤᱭᱟᱹ ᱛᱟᱦᱚᱞᱮ ᱟᱯᱮ ᱫᱤᱥᱚᱢ ᱥᱮᱫ ᱫᱚ ᱢᱮᱨᱚᱢ ᱫᱚ ᱢᱟᱱᱮ ᱜᱷᱟᱥ ᱯᱮ ᱨᱚᱦᱚᱭᱟ ᱠᱚᱣᱟ ᱥᱮ ᱤᱭᱟᱹ ᱵᱤᱨ ᱨᱮᱯᱮ ᱟᱲᱟᱜ ᱠᱚᱣᱟ᱾
ᱟᱹ ᱢᱮᱨᱚᱢ ᱫᱚ ᱦᱟᱸᱜ ᱩᱱᱠᱩ ᱫᱚ ᱱᱚᱝᱠᱟ ᱵᱤᱨ ᱠᱚ ᱜᱮᱞᱮ ᱤᱫᱤ ᱠᱚᱣᱟ ᱟᱨᱠᱤ᱾ ᱚᱱᱠᱟ ᱟᱨ ᱟᱲᱟᱜ ᱠᱚ ᱜᱮᱭᱟᱞᱮ ᱜᱷᱟᱥ ᱠᱚᱦᱚᱸ ᱠᱚ ᱡᱚᱢ ᱜᱮᱭᱟ, ᱜᱷᱟᱥ ᱡᱚᱢ ᱦᱚᱸᱞᱮ ᱤᱫᱤ ᱠᱚ ᱜᱮᱭᱟ᱾
ᱦᱮᱸ ᱚᱝᱠᱟ ᱜᱮ ᱢᱟᱱᱮ ᱵᱤᱨᱼᱵᱩᱨᱩ ᱨᱮᱱᱟᱜ ᱡᱟᱦᱟᱸ ᱦᱟᱹᱲᱭᱟᱹᱨ ᱦᱟᱹᱲᱭᱟᱹᱨ ᱟᱠᱷᱟᱡ ᱤᱭᱟᱹ ᱥᱟᱜᱮᱱ ᱥᱟᱠᱟᱢ ᱠᱷᱟᱡ ᱚᱱᱮ ᱧᱮᱞᱚᱜᱼᱟ ᱥᱟᱠᱟᱢ ᱠᱚ ᱱᱚᱜᱼᱱᱟ ᱠᱚᱠᱚ ᱡᱚᱢ ᱞᱮᱠᱷᱟᱱ ᱥᱮ ᱢᱮᱨᱚᱢ ᱠᱚᱣᱟᱜ ᱢᱟᱱᱮ ᱦᱚᱲᱢᱚ ᱨᱮᱱᱟᱜ ᱨᱚᱝ ᱠᱚᱦᱚᱸ ᱟᱹᱨᱩ ᱯᱷᱮᱨᱟᱜ ᱛᱟᱠᱚᱣᱟ᱾ ᱥᱮ ᱩᱱᱠᱩ ᱢᱤᱫ ᱴᱟᱝ ᱦᱚᱲᱢᱚ ᱨᱮᱱᱟᱜ ᱜᱚᱴᱷᱚᱱ ᱠᱚᱦᱚᱸ ᱟᱹᱰᱤ ᱠᱮᱴᱮᱡ ᱧᱚᱜ ᱧᱮᱞᱚᱜ ᱛᱟᱠᱚᱣᱟ ᱩᱱᱠᱩ ᱟᱹᱠᱷᱨᱤᱧ ᱠᱟᱛᱮ ᱦᱚᱸ ᱢᱟᱱᱮ ᱟᱹᱰᱤ ᱱᱟᱯᱟᱭ ᱢᱤᱫ ᱴᱟᱝ ᱤᱭᱟᱹ ᱢᱮᱱᱟᱜᱼᱟ ᱚᱨᱡᱚᱱ
ᱦᱮᱸ ᱦᱮᱸ ᱦᱮᱸ ᱴᱟᱠᱟ ᱯᱚᱭᱥᱟ ᱠᱚ ᱦᱩᱭᱩᱜᱼᱟ ᱟᱨᱠᱤ ᱵᱟᱭ ᱜᱮ ᱩᱱᱠᱩ ᱟᱺᱠᱷᱨᱤᱧ ᱠᱟᱛᱮ ᱢᱟᱱᱮ ᱢᱟᱱᱮ ᱵᱷᱟᱹᱜᱮ ᱧᱚᱜ ᱡᱚᱫᱤ ᱡᱚᱢ ᱧᱩ ᱠᱚᱠᱚ ᱧᱟᱢᱟ᱾ ᱟᱨᱠᱤ
ᱦᱮᱸ ᱱᱚᱜ ᱢᱟ ᱟᱵᱚ ᱠᱚᱣᱟᱜ ᱚᱲᱟᱜ ᱥᱚᱝᱥᱟᱨ ᱨᱮᱢᱟ᱾ ᱥᱮ ᱢᱮᱫᱴᱟᱝ ᱜᱷᱟᱨᱚᱸᱡᱽ ᱨᱮ ᱵᱟᱨᱭᱟ ᱵᱟᱨᱭᱟ ᱜᱤᱫᱽᱨᱟᱹᱣᱟᱜ ᱚᱞᱚᱜ ᱡᱤᱭᱚᱱ ᱢᱟ ᱢᱮᱨᱚᱢ ᱥᱩᱠᱨᱤ ᱡᱟᱜᱮ ᱡᱟ ᱩᱰᱟᱹᱝ ᱜᱮᱵᱚᱱ ᱨᱳᱡᱽᱜᱟᱨ ᱚᱱᱠᱟ ᱠᱟᱛᱮ ᱜᱮᱵᱚᱱ ᱪᱟᱪᱞᱟᱣᱮᱫᱼᱟ, ᱦᱮᱸᱥᱮ
ᱦᱮᱸ ᱦᱮᱸ ᱦᱮᱸ ᱢᱟᱱᱮ ᱯᱚᱭᱥᱟ ᱢᱟ ᱮᱢᱱᱤᱛᱮ ᱵᱟᱹᱱᱩᱜ ᱛᱟᱵᱚᱱᱟ, ᱛᱚ ᱱᱩᱠᱩ ᱠᱚ ᱪᱟᱥ ᱠᱟᱛᱮ ᱜᱮ ᱥᱮ ᱚᱱᱟ ᱠᱷᱚᱱᱟᱜ ᱯᱚᱭᱥᱟ ᱠᱚ ᱦᱩᱭ ᱠᱟᱛᱮ ᱜᱮ ᱟᱵᱚᱱᱟ ᱚᱱᱮ ᱢᱤᱫᱴᱟᱹᱱ ᱤᱥᱠᱩᱞ ᱥᱮ ᱦᱳᱥᱴᱮᱞ ᱨᱮᱵᱚᱱ ᱮᱢ ᱮᱫᱟ ᱯᱚᱭᱥᱟ ᱠᱚ ᱟᱨᱠᱤ ᱜᱤᱫᱽᱨᱟᱹᱣᱟᱜ ᱾
ᱦᱮᱸ ᱱᱚᱝᱠᱟ ᱜᱮ ᱧᱮᱞᱚᱜ ᱠᱟᱱᱟ ᱠᱷᱟᱡ ᱡᱟᱦᱟᱸ ᱛᱤᱱᱟᱹᱜ ᱤᱭᱟᱹ ᱢᱟᱱᱮ ᱠᱚ ᱯᱟᱲᱦᱟᱣᱮᱫ ᱵᱚᱱᱟ ᱱᱚᱜᱼᱚ ᱱᱚᱝᱠᱟ ᱜᱮ ᱚᱵᱚᱥᱛᱷᱟ ᱫᱚ ᱥᱟᱱᱟᱢ ᱦᱚᱲᱟᱜ ᱜᱮ ᱢᱮᱱᱟᱜ ᱛᱟᱵᱚᱱᱟ᱾
ᱟᱪᱪᱷᱟ ᱟᱪᱪᱷᱟ ᱛᱟᱦᱚᱞᱮ ᱜᱚᱝᱠᱮ ᱟᱵᱤᱱ ᱫᱚ ᱛᱟᱦᱚᱞᱮ ᱥᱩᱠᱨᱤ ᱵᱤᱱ ᱪᱟᱥ ᱟᱠᱟᱫ ᱠᱚᱣᱟ ᱥᱮ ᱵᱟᱝᱼᱟ?
ᱥᱩᱠᱨᱤ ᱫᱚ ᱚᱲᱟᱜ ᱨᱮ ᱦᱟᱱᱮ ᱢᱤᱫ ᱫᱷᱟᱣ ᱥᱟᱠᱨᱟᱛ ᱦᱟᱱᱟᱴᱟᱜ ᱥᱮᱨᱢᱟ ᱥᱟᱠᱨᱟᱛ ᱨᱮ ᱮᱱᱠᱷᱟᱡ ᱠᱩᱴᱟᱹᱢ ᱦᱳᱭᱱᱟ᱾ ᱚᱱᱟ ᱯᱚᱨᱮ ᱫᱚ ᱟᱫᱚ ᱵᱟᱝ ᱪᱟᱥ ᱵᱟᱲᱟ ᱦᱩᱭ ᱠᱟᱱᱟ ᱠᱷᱟᱡ, ᱚᱲᱟᱜ ᱨᱮ ᱟᱭᱳᱼᱵᱟᱵᱟ ᱜᱮ ᱟᱠᱷᱟᱡ ᱩᱱᱠᱤᱱ ᱫᱚ ᱢᱮᱨᱚᱢ ᱰᱟᱝᱨᱤ ᱠᱚ ᱠᱤᱢᱵᱟ ᱪᱟᱥ ᱠᱟᱹᱢᱤ ᱨᱮᱱᱟᱜ ᱚᱱᱟ ᱠᱚᱠᱤᱱ ᱠᱟᱹᱢᱤ ᱜᱮᱭᱟ᱾
ᱟᱪᱪᱷᱟ ᱟᱪᱪᱷᱟ
ᱟᱫᱚ ᱮᱠᱷᱞᱟ ᱛᱮᱫᱚ ᱛᱤᱱᱟᱹᱜ ᱠᱤᱱ ᱧᱮᱞ ᱫᱟᱲᱮᱭᱟ ᱠᱚᱣᱟ᱾
ᱛᱟᱦᱚᱞᱮ ᱟᱯᱮ ᱚᱱᱛᱮ ᱫᱚ ᱪᱮᱫ ᱢᱮᱨᱚᱢ ᱫᱚ ᱚᱠᱟᱨᱮ ᱡᱚᱢ ᱯᱮ ᱮᱢᱟ ᱠᱚ ᱜᱮᱭᱟ ᱢᱟᱱᱮ
ᱦᱮᱸ ᱢᱮᱨᱚᱢ ᱫᱚ ᱦᱟᱸᱜ ᱠᱷᱟᱡ ᱵᱤᱨᱼᱵᱩᱨᱩ ᱢᱮᱱᱟᱜᱼᱟ ᱟᱠᱷᱟᱡ ᱚᱸᱰᱮ ᱦᱚᱸᱞᱮ ᱤᱭᱟᱹ ᱡᱚᱢ ᱦᱚᱪᱚ ᱠᱚᱣᱟ, ᱚᱱᱟ ᱥᱟᱶᱛᱮ ᱠᱤᱪᱷᱩ ᱜᱷᱟᱸᱥ ᱨᱚᱦᱚᱭ ᱦᱩᱭ ᱟᱠᱟᱱᱟ᱾ ᱚᱱᱟ ᱜᱷᱟᱸᱥ ᱦᱚᱸᱞᱮ ᱡᱚᱢ ᱦᱚᱪᱚ ᱠᱚᱣᱟ᱾ ᱮᱸᱰᱮ ᱠᱷᱟᱱ ᱢᱟᱱᱮ ᱤᱭᱟᱹ ᱢᱮᱨᱚᱢ ᱠᱚᱣᱟᱜ ᱢᱟᱱᱮ ᱢᱟᱱᱮ ᱚᱭᱮᱠᱴᱟᱜ ᱡᱟᱹᱥᱛᱤᱜᱼᱟ᱾
ᱦᱮᱸ ᱦᱮᱸ ᱦᱮᱸ ᱟᱪᱪᱷᱟ ᱟᱪᱷᱟ ᱟᱪᱷᱟ ᱦᱳᱭ ᱟᱫᱚ ᱡᱚᱢᱚᱱ ᱱᱚᱜᱼᱚᱭ ᱰᱟᱝᱨᱤ ᱠᱚᱫᱚ ᱡᱚᱢᱚᱱ ᱦᱸ ᱤᱭᱟᱹ ᱠᱷᱚᱱᱟᱜ ᱡᱟᱦᱟᱸ ᱫᱚ ᱱᱚᱝᱠᱟ ᱵᱟᱹᱭᱦᱟᱹᱲ ᱠᱷᱚᱱᱟᱜ ᱤᱭᱟᱹ ᱠᱚᱵᱚᱱ ᱤᱨ ᱟᱹᱜᱩ ᱠᱚᱜᱮᱭᱟ ᱜᱷᱟᱸᱥ ᱠᱚ
ᱦᱮᱸ
ᱟᱪᱷᱟ ᱜᱷᱟᱸᱥ ᱠᱚ ᱤᱨ ᱠᱟᱛᱮ ᱚᱱᱟ ᱪᱷᱟᱹᱱᱤ ᱢᱮᱥᱟ ᱵᱚᱱ ᱤᱭᱟᱹ ᱮᱢᱟ ᱮᱢᱟ ᱠᱚ ᱜᱮᱭᱟ
ᱦᱚᱭ ᱰᱟᱝᱨᱤ ᱡᱩᱫᱤ ᱟᱵᱤᱱ ᱵᱟᱨ ᱡᱚᱲ ᱥᱮ ᱯᱮ ᱡᱚᱲ ᱵᱤᱱ ᱟᱹᱥᱩᱞ ᱠᱚᱣᱟ᱾ ᱚᱸᱰᱮ ᱠᱷᱚᱱᱟᱜ ᱦᱚᱸ ᱟᱹᱵᱤᱱᱟᱜ ᱠᱟᱹᱢᱤ ᱦᱚᱸ ᱪᱟᱞᱟᱜ-ᱟ᱾ ᱟᱨ ᱢᱟᱱᱮ ᱴᱟᱠᱟ ᱯᱚᱭᱥᱟ ᱦᱚᱸ ᱠᱤᱪᱷᱩ ᱦᱩᱭᱩᱜ-ᱟ᱾ ᱚᱱᱮ ᱚᱠᱟ ᱞᱮᱠᱟ ᱠᱟᱛᱮ ᱩᱯᱟᱹᱭᱚᱜ-ᱟ ᱜᱚᱢᱠᱮ ᱱᱚᱣᱟ ᱵᱟᱨᱮᱛᱮ ᱞᱟᱹᱭ ᱵᱤᱱ ᱥᱮ?
ᱟ ᱚᱠᱟ ᱵᱮᱲᱟ ᱛᱮ ᱨᱩᱯᱟᱹᱭᱚᱜ-ᱟ᱾
ᱦᱮᱸ
ᱟ ᱡᱟᱦᱟᱸ ᱫᱚ ᱟᱹᱞᱤᱧ ᱴᱷᱤᱠ ᱵᱟᱞᱤᱧ ᱟᱹᱭᱡᱟᱹᱣᱫᱟ ᱛᱟᱦᱚᱞᱮ ᱟᱹᱵᱤᱱ ᱜᱮ ᱠᱟᱹᱴᱤᱡ ᱞᱟᱹᱭ ᱜᱚᱫ ᱠᱟᱜ ᱵᱤᱱ
ᱦᱮᱸ ᱟᱵᱚ ᱡᱮ ᱱᱚᱜ-ᱚᱭ ᱰᱟᱝᱨᱤ ᱢᱮᱨᱚᱢ ᱵᱚᱱ ᱟᱥᱩᱞᱮᱫ ᱠᱚᱣᱟ᱾ ᱱᱚᱜ-ᱚᱭ ᱚᱱ ᱵᱟᱹᱫ ᱵᱟᱹᱭᱦᱟᱹᱲ ᱨᱮᱱᱟᱜ ᱦᱟᱱᱟ ᱱᱟᱣᱟ᱾ ᱜᱷᱟᱸᱥ ᱠᱚᱵᱚᱱ ᱡᱚᱢ ᱚᱪᱚᱭᱮᱜ ᱠᱚᱣᱟ ᱾ ᱢᱟᱱᱮ ᱟᱵᱚᱣᱟᱜ ᱫᱚ ᱚᱸᱰᱮ ᱫᱚ ᱠᱷᱚᱨᱪᱟ ᱫᱚ ᱵᱟᱝ ᱯᱟᱲᱟᱜ ᱠᱟᱱᱟ ᱾ ᱥᱨᱮᱯ ᱢᱤᱵᱟᱨᱭᱟ ᱰᱟᱝᱨᱤ ᱟᱹᱥᱩᱞ ᱜᱮ᱾ ᱟᱨ ᱩᱱᱠᱤᱱ ᱫᱟᱨᱟᱭ ᱛᱮᱵᱚᱱ ᱥᱤ ᱫᱟᱲᱮᱜ-ᱟ ᱡᱟᱦᱟᱱᱟᱜ ᱵᱚᱱ ᱪᱟᱥ ᱟᱵᱟᱫ ᱫᱟᱲᱮᱭᱟᱜ-ᱟ ᱜᱟᱹᱰᱤ ᱵᱚᱱ ᱜᱚᱦᱚᱲ ᱦᱚᱪᱚ ᱫᱟᱲᱮᱭᱟᱠᱤᱱᱟ᱾ ᱟᱨ ᱚᱱᱟ ᱯᱚᱨᱮ, ᱟᱨᱚ ᱩᱱᱠᱤᱱ ᱟᱨᱚ ᱱᱟᱯᱟᱭ ᱫᱟᱢ ᱛᱮᱵᱚᱱ ᱟᱹᱠᱷᱨᱤᱧ ᱫᱟᱲᱮᱭᱟ ᱠᱤᱱᱟ ᱥᱮ ᱩᱝᱠᱤᱱ ᱢᱤᱫ ᱴᱷᱮᱱ ᱠᱷᱚᱱᱟᱜ ᱡᱟᱦᱟᱱᱟᱜ ᱥᱟᱨ ᱠᱚ ᱧᱟᱢᱚᱜ-ᱟ᱾ ᱢᱟᱱᱮ ᱜᱩᱨᱤᱡ ᱠᱩ᱾ ᱚᱱᱟ ᱫᱚ ᱟᱠᱷᱟᱡ ᱥᱟᱨ ᱠᱟᱹᱢᱤ ᱨᱮ ᱞᱟᱜᱟᱜ-ᱟ᱾ ᱱᱚᱜ-ᱚᱭ ᱱᱚᱣᱟ ᱠᱚ ᱠᱷᱟᱡ ᱟᱵᱤᱱ ᱥᱟᱨ ᱠᱚ ᱠᱤᱨᱤᱧ ᱵᱟᱝ ᱞᱟᱜᱟᱣ ᱵᱤᱱᱟ᱾ ᱢᱟᱱᱮ ᱚᱱᱟ ᱫᱚ ᱴᱟᱠᱟ ᱡᱚᱛᱱᱚ ᱞᱮᱠᱟᱞᱤᱧ ᱢᱚᱱᱮᱭᱟ᱾
ᱟᱪᱪᱷᱟ - ᱟᱪᱪᱷᱟ ᱦᱮᱸᱻ ᱦᱮᱸ ᱚᱸᱰᱮ ᱠᱷᱚᱱᱟᱜ ᱯᱚᱭᱥᱟ ᱦᱩᱭᱩᱜ-ᱟ ᱛᱟᱯᱚᱨᱮ ᱚᱸᱰᱮ ᱠᱷᱚᱱᱟᱜ ᱤᱱᱠᱟᱢ ᱦᱚᱵᱤᱱ ᱤᱱᱠᱟᱢ ᱫᱟᱲᱮᱭᱟᱜ-ᱟ, ᱥᱮ ᱚᱱᱟ ᱠᱚ ᱟᱨᱠᱤ ᱡᱚᱛᱚ ᱥᱮᱫ ᱛᱤᱜᱤ ᱚᱱᱟ ᱴᱷᱤᱠ ᱜᱤᱭᱟ᱾ ᱟᱨᱠᱤ ᱚᱱᱟ ᱪᱟᱥ ᱫᱚ ᱩᱝᱠᱩ ᱪᱟᱥ ᱟᱨ ᱛᱟᱯᱚᱨᱮ ᱦᱚᱜ-ᱚᱭ ᱡᱮ ᱟᱵᱚ ᱢᱟᱱᱮ ᱱᱩᱝᱠᱩᱣᱟᱜ ᱦᱚᱸ ᱫᱚ ᱢᱤᱫᱴᱮᱱ ᱤᱭᱟᱹ ᱯᱚᱨᱚᱵᱽ ᱞᱮᱠᱟ ᱵᱚᱱ ᱫᱚᱦᱚᱭ ᱜᱮᱭᱟ ᱛᱚ ᱡᱟᱦᱟᱸ ᱫᱚ ᱢᱤᱫᱴᱮᱱ ᱟᱠᱚ ᱩᱱᱟᱹᱜ ᱠᱚᱥᱴᱚ ᱠᱚᱣᱟᱵᱚᱱ ᱥᱮ ᱪᱮᱫ?
ᱦᱮᱸ ᱚᱱᱟ ᱫᱚ ᱯᱚᱨᱚᱵᱽ ᱫᱚ ᱢᱮᱱᱟᱜ ᱜᱮᱭᱟ ᱠᱷᱟᱱ ᱩᱱᱠᱩᱣᱟᱜ ᱢᱟ, ᱪᱮᱫ ᱯᱚᱨᱚᱵᱽ ᱵᱚᱱ ᱞᱟᱹᱭᱟ ᱜᱚᱝᱠᱮ ᱚᱱᱟ ᱫᱚ?.
ᱚᱱᱟ ᱫᱚ ᱚᱱᱮ ᱥᱚᱨᱦᱟᱭ ᱯᱚᱨᱚᱵᱽ ᱵᱚᱱ ᱞᱟᱹᱭᱟ᱾ ᱥᱚᱨᱦᱟᱭ ᱵᱚᱸᱜᱟ ᱠᱤ ᱡᱟᱦᱟᱸ ᱫᱚ
ᱟᱪᱷᱟ, ᱦᱮᱸ ᱩᱱ ᱫᱩᱵᱩᱱ ᱠᱷᱩᱱᱴᱟᱹᱣ ᱠᱚᱣᱟ᱾ ᱠᱷᱟᱡ ᱦᱳᱭ ᱚᱱᱟᱜᱮᱞᱤᱧ ᱦᱤᱨᱤᱧ ᱠᱮᱫᱟ ᱡᱮ ᱪᱮᱫ ᱯᱚᱨᱚᱵᱽ ᱠᱚ ᱞᱟᱹᱭᱟ᱾ ᱢᱟᱱᱮ ᱩᱱ ᱜᱮ ᱛᱟᱠᱚᱣᱟ᱾ ᱵᱟᱠᱷᱟᱡ ᱩᱱᱠᱩᱣᱟᱜ ᱫᱚ ᱚᱱᱟ ᱯᱚᱨᱚᱵᱽ ᱢᱟᱱᱮ ᱚᱱᱮ ᱡᱮ ᱦᱳᱲᱳ ᱠᱚ ᱵᱚᱱ ᱤᱭᱟᱹᱭᱟ᱾ ᱢᱟᱱᱮ ᱚᱱᱮ ᱨᱚᱦᱚᱭ ᱠᱟᱛᱮᱜ ᱢᱟᱱᱮ ᱵᱩᱱ ᱵᱚᱸᱜᱟ ᱵᱩᱨᱩ ᱟᱠᱚᱣᱟ ᱰᱟᱝᱨᱤ ᱠᱚ᱾ ᱢᱟᱱᱮ ᱚᱱᱮ ᱡᱮ ᱩᱱᱟᱹᱜ ᱡᱟᱦᱟᱸ ᱠᱚ ᱟᱵᱚ ᱠᱟᱹᱢᱤ ᱠᱚ ᱜᱚᱲᱚᱭᱟᱜ ᱵᱚᱱᱟ ᱪᱟᱥ ᱠᱟᱹᱢᱤ᱾ ᱚᱱᱟ ᱠᱷᱟᱹᱛᱤᱨ ᱛᱮ ᱢᱚᱱᱮ ᱦᱚᱭ ᱱᱚᱣᱟ ᱛᱮᱵᱚᱱ ᱯᱚᱨᱚᱵᱽᱚᱜ-ᱟ᱾ ᱟᱹᱞᱤᱧ ᱡᱚᱛᱚᱴᱟᱜ ᱞᱤᱧ ᱟᱭ ᱩᱢᱟᱹᱱᱮᱜ-ᱟ,
ᱦᱳᱭ ᱦᱳᱭ, ᱚᱱᱟ ᱵᱷᱮᱛᱤᱨ ᱨᱮᱜᱮ᱾ ᱟᱫᱚ ᱢᱤᱫᱴᱮᱱ ᱟᱵᱚ ᱱᱚ ᱜᱚᱲᱚ ᱟᱵᱚᱱᱟ ᱟᱵᱚ ᱢᱟᱱᱮ ᱟᱠᱚᱣᱟᱜ ᱟᱠᱚᱣᱟᱜ ᱤᱭᱟᱹᱛᱮ ᱫᱟᱲᱮᱛᱮ ᱟᱵᱚ ᱵᱚᱱ ᱡᱚᱢᱟ ᱥᱮ ᱟᱠᱚ ᱟᱠᱚ ᱠᱚ ᱪᱟᱥ ᱠᱟᱛᱮ ᱠᱚ ᱟᱵᱚ ᱦᱚᱲ ᱤᱨ ᱡᱚᱢ ᱩᱪᱩ ᱵᱩᱱᱟ᱾ ᱛᱚ ᱚᱱᱟ ᱠᱟᱨᱚᱱ ᱛᱮ ᱩᱝᱠᱩ ᱩᱝᱠᱩ ᱞᱟᱹᱜᱤᱫ ᱦᱚᱸ ᱚᱱᱟ ᱢᱤᱫᱴᱮᱱ ᱯᱚᱨᱚᱵᱽ ᱫᱚ ᱠᱟᱱᱟ᱾
ᱦᱮᱸ
ᱦᱳᱭ ᱦᱳᱭ, ᱟᱫᱚ ᱱᱚᱣᱟ ᱫᱚ ᱟᱞᱮᱭᱟ ᱠᱚ, ᱡᱮᱞᱮ ᱛᱵ ᱛᱤᱱᱟᱹᱜ ᱥᱟᱹᱨ ᱢᱟᱱᱮ ᱡᱟᱦᱟᱸ ᱫᱚ ᱱᱚᱜ-ᱚᱭ ᱢᱟᱨᱟᱝ ᱵᱩᱨᱩ ᱴᱷᱮᱱ ᱢᱮᱱᱟᱜ ᱠᱚ ᱠᱚ ᱫᱟᱹᱞ ᱞᱮᱠᱷᱟᱡ ᱟᱵᱚ ᱵᱚᱱ ᱞᱟᱹᱭ ᱞᱮᱠᱷᱟᱡ ᱡᱮ ᱟᱞᱮ ᱫᱚ ᱱᱩᱠᱩ ᱪᱷᱟᱲᱟ ᱟᱞᱮ ᱪᱟᱥ ᱵᱟᱝ ᱦᱩᱭᱩᱜ ᱡᱚᱢᱟᱜ ᱵᱟᱞᱮ ᱡᱚᱢ ᱫᱟᱲᱮᱭᱟᱜ-ᱟ ᱛᱚ ᱩᱱᱠᱩ ᱨᱮᱱ ᱢᱟᱨᱟᱝ ᱵᱩᱨᱩ ᱴᱷᱮᱱ ᱠᱚ ᱞᱟᱹᱭ ᱞᱮᱫᱟ ᱟᱞᱮ ᱢᱤᱫᱴᱮᱱ ᱯᱚᱨᱚᱵᱽ ᱫᱚᱨᱠᱟᱨ ᱛᱟᱞᱮ, ᱥᱮ ᱟᱞᱮ ᱫᱚ ᱢᱤᱫᱴᱮᱱ ᱱᱟᱣᱟ ᱥᱟᱹᱨᱤ ᱤᱭᱟᱹ ᱱᱟᱦᱟᱜ ᱱᱟᱣᱟ ᱦᱩᱲᱩ ᱜᱮᱞᱮᱛᱮ ᱟᱞᱮ ᱠᱚ ᱢᱟᱞᱟ ᱟᱞᱮᱢᱟ᱾ ᱟᱨ ᱩᱱ ᱚᱠᱛᱚ ᱨᱮ ᱟᱞᱮᱭᱟᱜ ᱢᱟᱱᱮ ᱯᱚᱨᱚᱵᱽ ᱠᱚ ᱫᱚᱦᱚᱭ ᱢᱟ ᱡᱮᱢᱚᱱ ᱨᱟᱹᱥᱠᱟᱹ ᱟᱨ ᱠᱚ ᱨᱟᱹᱥᱠᱟᱹ ᱩᱪᱚ ᱞᱮᱢᱚᱱ
ᱦᱮᱸ ᱱᱚᱣᱟ ᱫᱚ ᱟᱹᱰᱤ ᱡᱚᱛᱷᱟᱛ ᱠᱟᱛᱷᱟ ᱵᱮᱱ ᱞᱟᱹᱭ ᱠᱟᱫᱟ᱾ ᱱᱚᱝᱠᱟ ᱜᱮ ᱩᱱᱠᱩ ᱦᱚᱸᱛᱚ ᱢᱤᱫᱴᱟᱝ ᱢᱟᱱᱣᱟ ᱞᱮᱠᱟ ᱜᱮᱛᱚ᱾ ᱡᱤᱭᱟᱹᱞᱤ ᱢᱟᱱᱮ ᱩᱱᱠᱩ ᱦᱚᱸ ᱡᱤᱣᱤ ᱢᱮᱱᱟᱜ ᱛᱮ ᱟᱵᱚᱣᱟᱜ ᱦᱚᱸ ᱡᱤᱣᱤ ᱢᱮᱱᱟᱜ ᱛᱟᱵᱚᱱᱟ᱾ ᱦᱟᱸ ᱚᱱᱟ ᱦᱤᱥᱟᱹᱵ ᱛᱮ ᱛᱮ ᱩᱱᱠᱩ ᱦᱚᱸ ᱚᱱᱟ ᱠᱚ ᱟᱥᱟ ᱞᱮᱱᱟ ᱦᱮᱸᱥᱮ᱾ ᱟᱫᱚ ᱚᱱᱟ ᱠᱟᱹᱢᱤ ᱱᱚᱜ-ᱚᱭ ᱥᱟᱨ ᱥᱟᱹᱜᱩᱱ ᱠᱟᱱᱟ᱾ ᱱᱤᱛᱚᱜ ᱫᱷᱟᱹᱨᱤᱡ ᱦᱚᱵᱚᱱ ᱢᱟᱱᱟᱣᱮᱫ ᱜᱮᱭᱟ᱾ ᱦᱟᱸᱜ
ᱦᱳᱭ ᱦᱳᱭ, ᱟᱵᱚ ᱢᱟᱹᱱᱢᱤ ᱫᱚ ᱵᱟᱠᱷᱟᱡ ᱫᱚ ᱟᱸ ᱟᱵᱚ ᱡᱚᱠᱷᱚᱱ ᱵᱚᱱ ᱞᱟᱹᱭ ᱜᱮᱭᱟ ᱡᱮ ᱡᱟᱦᱟᱱᱟᱜ ᱠᱟᱛᱷᱟ ᱨᱮᱜᱮ ᱡᱟᱦᱟᱱᱟᱜ ᱨᱮᱜᱮ ᱩᱝᱠᱩᱣᱟᱜ ᱠᱟᱛᱷᱟ ᱵᱚᱱ ᱞᱟᱹᱭ ᱜᱮᱭᱟ ᱥᱮ᱾ ᱚᱱᱟ ᱠᱟᱛᱷᱟ ᱠᱟᱛᱷᱟ ᱛᱮ ᱨᱚᱲ ᱨᱚᱲ ᱛᱮᱦᱚᱸ ᱵᱚᱦᱩᱛ ᱠᱤᱪᱷᱩ ᱵᱚᱱ ᱞᱟᱹᱭ ᱜᱮᱭᱟ ᱩᱝᱠᱩᱣᱟᱜ ᱠᱟᱛᱷᱟ᱾ ᱡᱮᱢᱚᱱ ᱵᱚᱱ ᱮᱜᱮᱨ ᱠᱚᱣᱟ ᱥᱮ ᱫᱟᱞ ᱠᱚᱣᱟ ᱵᱚᱱ ᱚᱱᱟ ᱠᱚᱞᱮ ᱡᱷᱚᱛᱚ ᱞᱮ ᱥᱟ ᱥᱟᱦᱟᱣᱟ ᱢᱮᱱᱠᱷᱟᱱ ᱟᱞᱮ ᱢᱮᱴᱮᱱ ᱯᱚᱨᱚᱵᱽ ᱮᱢ ᱦᱩᱭᱩᱜᱼᱟ᱾
ᱦᱮᱸ ᱮᱠᱫᱚᱢ ᱮᱠᱫᱚᱢ ᱡᱚᱛᱷᱟᱛ ᱠᱟᱛᱷᱟ, ᱦᱚᱸᱜᱼᱚᱭ ᱡᱮ ᱟᱵᱚ ᱩᱱᱟᱹᱜ ᱚᱱᱮ ᱡᱮ ᱩᱱᱟᱹᱜ ᱤᱭᱟᱹ ᱦᱟᱥᱟ ᱵᱚᱱ ᱞᱟᱫᱮᱭᱟᱠᱚᱣᱟ ᱥᱮ ᱠᱷᱚᱲ ᱵᱚᱱ ᱞᱟᱫᱮᱭᱟᱠᱚᱣᱟ ᱥᱮ ᱦᱳᱲᱳ ᱵᱚᱱ ᱞᱟᱫᱮᱭᱟᱠᱚᱣᱟ᱾ ᱚᱱᱚᱠᱟᱱᱟᱜ ᱟᱹᱰᱤ ᱤᱥᱛᱟᱹᱨ ᱦᱟᱱᱮ ᱫᱟᱞ ᱠᱚᱣᱟ ᱵᱚᱱ ᱤᱭᱟᱹ ᱥᱤᱭᱳᱛ ᱜᱚᱦᱚᱲ ᱚᱠᱛᱚ ᱱᱚᱜᱼᱚᱭ ᱡᱮ ᱱᱩᱱᱟᱹᱜ ᱵᱚᱱ ᱥᱟᱛᱟᱣ ᱠᱚᱣᱟ ᱥᱮ ᱥᱟᱛᱟᱣ ᱫᱚ ᱵᱟᱝᱞᱤᱧ ᱞᱟᱹᱭᱟ ᱱᱚᱣᱟ ᱫᱚ ᱟᱝ ᱠᱷᱟᱡ ᱢᱟᱱᱮ ᱰᱟᱝᱨᱤ ᱠᱚᱣᱟᱜ ᱥᱮ ᱠᱟᱰᱟ ᱠᱚᱣᱟᱜ ᱠᱟᱹᱢᱤ ᱜᱮᱛᱟ ᱠᱚ ᱱᱚᱝᱠᱟ᱾ ᱚᱱᱮ ᱚᱝᱠᱟ ᱥᱤᱥᱴᱮᱢᱮᱴᱤᱠ ᱢᱤᱫᱴᱟᱱ ᱵᱷᱟᱜᱽ ᱢᱮᱱᱟᱜᱼᱟ᱾ ᱟᱯᱮᱭᱟᱜ ᱠᱟᱹᱢᱤ ᱫᱚ ᱱᱚᱣᱟ, ᱱᱩᱠᱩᱣᱟᱜ ᱠᱟᱹᱢᱤ ᱫᱚ ᱱᱚᱣᱟ ᱦᱮᱸᱥᱮ, ᱚᱱᱟ ᱥᱤᱥᱴᱮᱢ ᱛᱮ ᱢᱮᱱᱟᱜᱼᱟ᱾
ᱟᱪᱪᱷᱟ ᱟᱪᱪᱷᱟ᱾ ᱦᱳᱭ ᱦᱳᱭ ᱚᱱᱟᱫᱚ ᱩᱱ ᱚᱠᱛᱚ ᱨᱮᱜᱮ ᱚᱱᱠᱟ ᱢᱟᱱᱮ ᱮᱢ ᱞᱮᱫ ᱛᱟᱦᱮᱸᱜ ᱢᱟᱨᱟᱝ ᱵᱩᱨᱩ ᱟᱨᱠᱤ᱾ ᱱᱚᱣᱟ ᱫᱚ ᱟᱢ ᱫᱚ ᱱᱚᱣᱟ ᱠᱟᱹᱢᱤ ᱛᱟᱢ ᱥᱮ ᱚᱱᱟ ᱠᱟᱹᱢᱤ ᱛᱟᱢ᱾
ᱦᱮᱸ, ᱛᱟᱦᱞᱮ ᱜᱚᱝᱠᱮ ᱟᱯᱮ ᱥᱮᱫ ᱫᱚ ᱪᱟᱥ ᱠᱟᱹᱢᱤ ᱫᱚ ᱱᱮᱛᱟᱨ ᱫᱚ ᱚᱠᱟ ᱞᱮᱠᱟ? ᱟᱞᱮ ᱥᱮᱫ ᱢᱟ ᱧᱮᱞᱚᱜ ᱠᱟᱱᱟ ᱡᱮ ᱤᱭᱟᱹ ᱴᱟᱠᱴᱟᱨ ᱠᱚᱛᱮᱜ ᱜᱮ ᱫᱚᱢᱮ ᱠᱚ ᱥᱤᱭ ᱫᱟ ᱰᱟᱝᱨᱤ ᱫᱚ ᱠᱟᱡ ᱵᱟᱝᱠᱚ ᱡᱚᱲᱟᱣ ᱮᱫ ᱠᱚᱣᱟ, ᱥᱮ ᱰᱟᱝᱨᱤ ᱠᱚᱦᱚᱸ ᱩᱱᱟᱹᱜ ᱫᱚ ᱵᱟᱝ ᱠᱚ ᱧᱮᱞᱚᱜ ᱠᱟᱱ, ᱥᱮᱫᱟᱭ ᱚᱠᱟ ᱞᱮᱠᱟ ᱢᱤᱫᱴᱟᱝ ᱦᱚᱲ ᱨᱮᱱ ᱯᱩᱨᱟᱹ ᱠᱩᱞᱦᱤ ᱯᱮᱨᱮᱡ ᱰᱟᱝᱨᱤ ᱛᱟᱭ, ᱮᱠᱷᱟᱱ ᱚᱝᱠᱟ ᱫᱚ ᱵᱟᱝ ᱠᱚ ᱧᱮᱞᱚᱜ ᱠᱟᱱᱟ᱾
ᱱᱮᱛᱟᱨ ᱫᱚ ᱦᱟᱸᱜ ᱜᱚᱝᱠᱮ ᱜᱳᱴᱟ ᱡᱟᱭᱜᱟ ᱜᱮ ᱥᱮ ᱟᱞᱮ ᱥᱮᱫ ᱦᱚᱸ᱾ ᱢᱟᱱᱮ ᱚᱝᱠᱟ ᱜᱮ ᱦᱟᱸᱜ ᱴᱮᱠᱴᱟᱨ ᱠᱚᱛᱮ ᱜᱮ ᱠᱚ ᱥᱤᱭᱫᱟ ᱰᱟᱝᱨᱤ ᱫᱚ ᱠᱷᱩᱵ ᱠᱚᱢ ᱜᱮᱠᱚ ᱧᱮᱞᱚᱜ ᱠᱟᱱᱟ᱾ ᱡᱮᱢᱚᱱ ᱡᱮᱢᱚᱱ ᱞᱟᱦᱟ ᱫᱚ ᱡᱮᱢᱚᱱ ᱠᱷᱩᱱᱴᱟᱹᱣ ᱠᱚᱨᱮ ᱥᱮ ᱥᱚᱨᱦᱟᱭ ᱨᱮ, ᱡᱮᱢᱚᱱ ᱢᱮᱴᱮᱱ ᱢᱮᱴᱮᱱ ᱴᱚᱞᱟ ᱨᱮ ᱯᱩᱨᱟᱹᱣ ᱵᱤᱥ ᱜᱚᱴᱟᱝ ᱠᱟᱛᱮᱫ ᱠᱚ ᱛᱚᱞ ᱠᱚ ᱛᱟᱦᱮᱸᱜᱼᱟ᱾ ᱛᱚ ᱱᱤᱛᱚᱜ ᱚᱝᱠᱟ ᱵᱟᱠᱚ ᱧᱮᱞᱚᱜ ᱠᱟᱱᱟ ᱢᱤᱫᱴᱮᱱ ᱛᱷᱮᱠᱮ ᱵᱟᱨᱭᱟ ᱟᱨ ᱵᱟᱠᱷᱟᱡ ᱫᱚ ᱵᱟᱝ ᱜᱮ᱾ ᱟᱨ ᱡᱷᱚᱛᱚ ᱜᱮ ᱦᱟᱱᱮ ᱤᱧᱡᱤᱱ ᱛᱮ ᱤᱧᱡᱤᱱ ᱡᱮᱢᱚᱱ ᱤᱭᱟᱹ ᱫᱟ ᱟᱨ ᱟᱥᱛᱮ ᱟᱥᱛᱮ ᱟᱵᱚ ᱡᱷᱚᱛᱚ ᱡᱤᱱᱤᱥ ᱜᱮ ᱟᱫ ᱪᱟᱵᱟᱜ ᱠᱟᱱ ᱛᱟᱵᱚᱱᱟ ᱥᱮ ᱚᱱᱠᱟᱞᱤᱧ ᱵᱩᱡᱷᱟᱹᱣ ᱫᱟ ᱟᱨᱠᱤ᱾
ᱦᱮᱸ ᱥᱚᱨᱦᱟᱭ ᱛᱷᱮᱠᱮ ᱥᱟᱱᱟᱢ ᱡᱤᱱᱤᱥ ᱜᱮ ᱚᱱᱠᱟ ᱵᱚᱱ ᱟᱫᱚᱜ ᱟᱫᱚᱜ ᱞᱮᱠᱟᱞᱤᱧ ᱵᱩᱡᱷᱟᱹᱣ ᱮᱜᱼᱟ ᱦᱮᱸᱥᱮ᱾
ᱦᱩᱸ ᱦᱩᱸ᱾
ᱟᱫᱚ ᱱᱚᱣᱟ ᱥᱚᱨᱦᱟᱭ ᱜᱮᱥᱮ ᱢᱟᱨᱟᱝ ᱯᱚᱨᱚᱵᱽ ᱠᱟᱱ ᱛᱟᱵᱚᱱᱟ ᱦᱟᱹᱛᱤ ᱞᱮᱠᱟᱱ ᱯᱚᱨᱚᱵᱽ᱾ ᱚᱱᱟ ᱫᱚᱠᱚ ᱢᱮᱱ ᱜᱮᱭᱟ ᱥᱮᱫᱟᱭ ᱦᱟᱯᱲᱟᱢ ᱠᱚ ᱛᱤᱱᱟᱹᱜ ᱡᱚᱛᱷᱟᱛ ᱟᱨ ᱛᱤᱱᱟᱹᱜ ᱤᱭᱟᱹ ᱚᱱᱟ ᱫᱚ ᱵᱟᱠᱷᱟᱡ ᱵᱟᱰᱟᱭ ᱵᱟᱹᱱᱩᱜᱼᱟ᱾
ᱟᱪᱪᱷᱟ ᱟᱪᱪᱷᱟ᱾ ᱦᱳᱭ ᱞᱟᱹᱭ ᱜᱮᱭᱟ ᱠᱚ ᱞᱟᱹᱭ ᱫᱚ, ᱟᱫᱚ ᱡᱷᱚᱛᱚ ᱠᱷᱚᱱᱟᱜ ᱢᱟᱨᱟᱝ ᱥᱚᱨᱦᱟᱭ ᱫᱚ ᱚᱱᱟ ᱜᱮ ᱠᱟᱱ ᱛ ᱡᱚᱛᱚ ᱠᱷᱚᱱᱟᱜ ᱢᱟᱨᱟᱝ ᱯᱚᱨᱚᱵᱽ ᱫᱚ ᱟᱵᱚᱣᱟᱜ ᱫᱚ ᱥᱟᱱᱛᱟᱲᱟᱜ ᱫᱚ ᱚᱱᱟ ᱜᱮ ᱠᱟᱱ ᱛᱟᱵᱚᱱᱟ ᱛᱚ᱾ ᱟᱨ ᱚᱱᱟ ᱛᱮᱜᱮ ᱠᱚ ᱞᱟᱹᱭ ᱠᱟᱣᱫᱟ ᱡᱮ ᱦᱟᱛᱤ ᱞᱮᱠᱟᱱ ᱥᱚᱦᱨᱟᱭ ᱫᱟᱹᱭᱱᱟ᱾ ᱥᱮᱴᱮᱨᱮᱱᱟ, ᱥᱮᱨᱮᱧ ᱛᱟᱞᱟᱛᱮ ᱚᱝᱠᱟ ᱢᱮᱱᱟᱜ ᱠᱟᱫᱟ᱾
ᱦᱳᱭ ᱦᱳᱭ, ᱟᱹᱰᱤ ᱱᱟᱯᱟᱭ᱾
ᱟᱨ ᱛᱟᱦᱞᱮ ᱦᱳᱭ ᱜᱚᱝᱠᱮ ᱛᱟᱦᱞᱮ ᱥᱚᱨᱦᱟᱭ ᱨᱮᱫᱚ ᱟᱵᱚ ᱚᱠᱚᱭ ᱠᱚᱵᱚ ᱱᱮᱣᱛᱟ ᱠᱚᱜᱮᱭᱟ ᱥᱚᱨᱦᱟᱭ ᱨᱮ ᱦᱤᱡᱩᱜ ᱞᱟᱹᱜᱤᱫ ᱛᱮ
ᱦᱮᱸ ᱥᱚᱨᱦᱟᱭ ᱨᱮᱫᱚ ᱱᱮᱣᱛᱟ ᱫᱚ ᱦᱩᱭᱩᱜ ᱠᱟᱱᱟ᱾ ᱡᱟᱦᱟᱸᱭ ᱤᱭᱟᱹ ᱢᱮᱥᱨᱟ ᱦᱮᱸᱥᱮ᱾ ᱨᱟᱡᱤᱵ ᱟᱡ ᱫᱤᱫᱤ ᱱᱚᱜ ᱚᱝᱠᱟᱱ ᱴᱭᱤᱯ ᱤᱭᱟᱹ ᱠᱷᱟᱡ ᱠᱚ ᱱᱮᱣᱛᱟ ᱠᱚ ᱜᱮᱭᱟ᱾ ᱚᱱᱟ ᱚᱱᱟᱛᱮ ᱛᱤᱨᱞᱟᱹ ᱚᱱᱟᱜᱮ ᱛᱤᱨᱞᱟᱹ ᱠᱚ ᱟᱥᱚᱵ ᱜᱮᱭᱟ ᱡᱮ ᱵᱟᱦᱟ ᱥᱚᱨᱦᱟᱭ ᱨᱮᱫᱚ ᱫᱟᱫᱟ ᱡᱟᱱᱟᱢ ᱚᱲᱟᱜ ᱫᱩᱧ ᱤᱭᱟᱹ ᱡᱟᱱᱟᱢ ᱚᱲᱟᱜ ᱫᱩᱣᱟᱹᱨ ᱫᱤᱧ ᱟᱠᱟᱫ ᱤᱧ᱾ ᱞᱟᱹᱜᱟᱹᱛ ᱜᱤᱭᱟ᱾
ᱢᱮᱛᱟᱧ ᱢᱮᱥᱮ ᱢᱟᱨᱟᱝ ᱫᱟᱫᱟ ᱴᱟᱜ ᱥᱮᱨᱮᱧ ᱞᱮᱠᱟᱛᱮ ᱢᱮᱱᱟᱜ-ᱟ᱾